ᱦᱮᱸ ᱦᱮᱞᱳ
ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ ᱡᱚᱦᱟᱨ ᱜᱮ
ᱥᱟᱹᱜᱩᱱ ᱥᱤᱸᱜᱟᱹᱲ
ᱥᱟᱹᱜᱩᱱ ᱥᱤᱸᱜᱟᱹᱲ
ᱦᱮᱸ ᱛᱟᱦᱚᱞᱮ ᱱᱟᱯᱟᱭ ᱵᱟᱲᱟ ᱜᱮᱭᱟ ᱵᱤᱱ?
ᱦᱳᱭ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ। ᱟᱵᱮᱱ ᱜᱮ ᱚᱠᱟᱞᱮᱠᱟ ᱢᱮᱱᱟᱜ ᱵᱤᱱᱟ?
ᱦᱮᱸ ᱟᱞᱤᱧ ᱦᱚᱸ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ ᱱᱷᱟᱜ ᱱᱤᱛ ᱫᱚ ᱛᱟᱦᱚᱞᱮ ᱟᱫᱚ ᱛᱮᱦᱮᱧ ᱫᱚ ᱢᱤᱫᱴᱟᱝ ᱵᱟᱦᱟ ᱵᱚᱸᱜᱟ ᱤᱫᱤ ᱠᱟᱛᱮᱜ ᱞᱟᱝ ᱜᱟᱞᱢᱟᱨᱟᱣᱟ ᱡᱮᱦᱮᱛᱩ ᱟᱵᱚᱣᱟᱜ ᱾ ᱥᱟᱶᱛᱟ ᱥᱮᱨᱣᱟ ᱨᱮᱱᱟᱜ ᱠᱟᱱᱟ ᱚᱱᱟ ᱦᱚᱸ ᱢᱤᱫᱴᱟᱝ ᱦᱮᱸᱥᱮ ᱦᱳᱭ ᱛᱟᱦᱚᱞᱮ ᱾ ᱟᱫᱚ ᱟᱯ ᱥᱮᱫ ᱦᱮᱸ ᱟᱫᱚ ᱟᱯᱮ ᱥᱮᱫ ᱟᱫᱚ ᱚᱠᱟᱞᱮᱠᱟ ᱵᱟᱦᱟ ᱵᱚᱸᱜᱟ ᱠᱚ ᱦᱩᱭᱩᱜᱼᱟ ᱠᱟᱹᱴᱤᱡ ᱵᱤᱱ ᱞᱟᱹᱭᱟ ᱟᱡᱳᱢ ᱠᱮᱭᱟ ᱦᱚᱭ?
ᱫᱚᱦᱟ ᱦᱚᱸ ᱟᱞᱮ ᱥᱮᱫ ᱫᱚ ᱱᱚᱝᱠᱟ ᱦᱩᱭᱩᱜᱼᱟ ᱟᱵᱚ ᱵᱚᱱ ᱵᱟᱲᱟᱭ ᱜᱮᱭᱟ ᱢᱟᱱᱮ
ᱯᱚᱨᱚᱵᱽ ᱠᱚ ᱢᱚᱫᱽᱫᱷᱮᱨᱮ ᱡᱚᱛᱚ ᱠᱷᱚᱱᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱱᱚᱣᱟ ᱵᱟᱦᱟ ᱜᱮ ᱾
ᱦᱚᱸ
ᱟᱨ ᱱᱚᱝᱠᱟ ᱢᱟᱱᱮ ᱱᱮᱰᱟ ᱠᱟᱜ ᱦᱩᱭᱩᱜᱼᱟ ᱾ ᱫᱤᱱᱠᱟᱱ ᱱᱮᱰᱟ ᱫᱤᱱ ᱨᱮ ᱢᱟᱱᱮ ᱯᱮ ᱫᱤᱱ ᱫᱤᱱ ᱠᱟᱜ ᱦᱩᱭᱩᱜᱼᱟ ᱵᱟᱦᱟ ᱵᱟᱠᱷᱨᱟᱛᱮ ᱾ ᱯᱳᱭᱞᱳ ᱫᱤᱱ ᱫᱚᱠᱚ ᱢᱮᱛᱟᱜᱼᱟ ᱱᱚᱝᱠᱟ ᱩᱢ ᱢᱟᱦᱟ ᱤᱱᱟᱹ ᱯᱚᱨᱮ ᱫᱚᱠᱚ ᱢᱮᱛᱟᱜᱼᱟ ᱢᱟᱱᱮ ᱥᱟᱹᱨᱫᱤ ᱢᱟᱦᱟ ᱾ ᱟᱨ ᱚᱱᱠᱟ ᱢᱮᱛᱟᱜᱼᱟ ᱡᱟᱞᱮ ᱢᱟᱦᱟ ᱥᱮ ᱜᱟᱫᱚᱭ ᱢᱟᱦᱟ ᱱᱚᱝᱠᱟ ᱾
ᱦᱮᱸ
ᱟᱫᱚ ᱛᱚᱵᱮ ᱩᱢ ᱢᱟᱦᱟ ᱨᱮᱫᱚ ᱱᱚᱝᱠᱟ ᱩᱢ ᱞᱮᱠᱟ ᱥᱟᱯᱟᱜ ᱦᱩᱭᱩᱜᱼᱟ ᱾
ᱦᱮᱸ
ᱢᱟᱱᱮ ᱡᱟᱦᱮᱨ ᱪᱟᱞᱟᱜ ᱵᱟᱠᱷᱨᱟ ᱛᱮ ᱟᱫᱚ ᱮᱦᱤᱞᱳᱜ ᱫᱚ ᱥᱮᱛᱟᱜ ᱨᱮ ᱜᱚᱰᱮᱛ ᱢᱟᱱᱮ ᱥᱟᱱᱟᱢ ᱦᱚᱲᱟᱜ ᱚᱲᱟᱜ ᱨᱮ ᱥᱮᱱ ᱠᱟᱛᱮᱫ ᱱᱚᱝᱠᱟ ᱥᱤᱢ ᱥᱤᱢ ᱦᱚᱯᱚ ᱱᱤᱧ ᱥᱟᱵ ᱠᱚ ᱛᱟᱦᱮᱱᱟ ᱦᱟᱸᱰᱮ ᱵᱚᱸᱜᱟ ᱵᱟᱠᱷᱨᱟᱛᱮ ᱾ ᱥᱤᱢ ᱦᱚᱯᱚᱱ ᱟᱨ ᱱᱚᱣᱟ ᱥᱤᱢ ᱠᱚ ᱤᱥᱤᱱ ᱠᱚ ᱵᱟᱠᱷᱨᱟ ᱞᱟᱹᱜᱤᱫ ᱛᱮ ᱢᱟᱱᱮ ᱤᱭᱟᱹ ᱠᱚ ᱥᱟᱥᱟᱝ ᱢᱚᱥᱞᱟ ᱠᱚ ᱱᱚᱝᱠᱟ ᱾ ᱩᱱ ᱥᱟᱱᱟᱢ ᱦᱚᱲᱟᱜ ᱚᱲᱟᱜ ᱠᱷᱮ ᱤᱫᱤᱭ ᱛᱟᱦᱮᱱᱟ ᱾
ᱦᱮᱸ
ᱟᱨ ᱤᱫᱤ ᱠᱟᱛᱮᱫ ᱦᱟᱸᱰᱮ ᱠᱚ ᱪᱟᱞᱟᱜᱼᱟ ᱡᱟᱦᱮᱨ ᱚᱸᱰᱮ ᱚᱱᱟ ᱞᱟᱦᱟ ᱫᱤᱱ ᱦᱤᱞᱳᱜ ᱠᱚ ᱫᱟᱞᱚᱵ ᱾ ᱦᱚᱴᱚ ᱠᱟᱜᱼᱟ ᱚᱸᱰᱮ ᱵᱚᱸᱜᱟ ᱵᱟᱠᱷᱨᱟᱛᱮ ᱚᱸᱰᱮ ᱵᱚᱸᱜᱟ ᱚᱲᱟᱜ ᱟᱫᱚ ᱚᱸᱰᱮ ᱠᱚ ᱥᱮᱱ ᱠᱟᱛᱮᱫ ᱠᱚ ᱵᱚᱸᱜᱟ ᱵᱩᱨᱩᱭᱟ ᱵᱚᱸᱜᱟᱭᱟᱭ ᱚᱸᱰᱮ ᱫᱚ ᱱᱟᱭᱠᱮ ᱾ ᱩᱱᱤ ᱢᱟᱱᱮ ᱯᱟᱹᱲ ᱫᱷᱩᱛᱤᱛᱮᱭ ᱵᱟᱸᱫᱮ ᱰᱮᱸᱜᱟ ᱠᱚᱜᱼᱟ ᱟᱨᱚ ᱱᱚᱛᱮ ᱱᱟᱭᱠᱮ ᱟᱭᱩ ᱱᱟᱭᱠᱮ ᱵᱟᱵᱩ ᱟᱭᱩ ᱫᱚ ᱢᱟᱱᱮ ᱯᱩᱲ ᱜᱮᱸᱫᱟᱜ ᱛᱮ ᱵᱟᱸᱫᱮ ᱠᱚᱜᱼᱟ
ᱦᱮᱸ ᱦᱮᱸ
ᱱᱚᱝᱠᱟ ᱠᱟᱛᱮ ᱚᱸᱰᱮ ᱫᱚ ᱥᱮᱱᱚᱜ ᱦᱩᱭᱩᱜᱼᱟ ᱟᱨ ᱵᱚᱸᱜᱟ ᱵᱨᱭᱟᱠᱚ ᱟᱨ ᱡᱟᱦᱟᱸᱭ ᱠᱚ
ᱱᱟᱣᱟ ᱠᱚ ᱵᱟᱯᱞᱟ ᱟᱠᱟᱱᱟ ᱩᱱᱠᱩ ᱦᱚᱸ ᱚᱸᱰᱮ ᱢᱟᱱᱮ ᱠᱚ ᱵᱚᱸᱜᱟᱭᱟᱠᱚ ᱩᱱᱠᱤᱱ ᱡ ᱢᱟᱱᱮ ᱩᱱᱤ ᱵᱟᱹᱦᱩ ᱡᱟᱦᱟᱸᱭ ᱟᱹᱜᱩ ᱦᱩᱭ ᱠᱚᱜᱼᱟ ᱩᱱᱤ ᱢᱟᱱᱮ ᱵᱚᱸᱜᱟ ᱛᱟᱞᱟ ᱠᱟᱭ ᱦᱩᱭᱩᱜᱼᱟ ᱵᱚᱸᱜᱟ ᱢᱮᱥᱟᱞ ᱠᱟᱭ ᱦᱩᱭᱩᱜᱼᱟ ᱟᱛᱳ ᱵᱚᱸᱜᱟ ᱠᱩᱥ ᱛᱮ ᱱᱚᱝᱠᱟ ᱠᱟᱛᱮᱫ ᱠᱚ ᱢᱮᱥᱟᱞ ᱠᱟᱭᱟ ᱟᱨ ᱚᱱᱠᱟ ᱠᱟᱛᱮᱫ ᱵᱚᱸᱜᱟ ᱵᱩᱨᱩ ᱦᱩᱭᱮᱱ ᱜᱮᱭᱟ ᱟᱨ ᱵᱚᱸᱜᱟ ᱥᱚᱲᱮ ᱠᱚ ᱡᱚᱢ ᱵᱟᱲᱟ ᱦᱩᱭᱮᱱ ᱜᱮ ᱟᱨ ᱚᱸᱰᱮ ᱠᱷᱚᱡ ᱫᱟᱨᱟᱢ ᱟᱹᱜᱩ ᱵᱟᱠᱷᱨᱟᱛᱮ ᱱᱚᱝᱠᱟ ᱛᱩᱢᱫᱟᱜ ᱴᱟᱢᱟᱠ ᱠᱚ ᱤᱫᱤ ᱦᱩᱭᱩᱜᱼᱟ ᱚᱸᱰᱮ ᱠᱷᱚᱡ ᱮᱱᱮᱡ ᱮᱱᱮᱡ ᱛᱮ ᱟᱫᱚ ᱨᱩᱣᱟᱹᱲ ᱦᱤᱡᱩᱜ ᱦᱩᱭᱩᱜᱼᱟ᱾
ᱦᱮᱸ ᱦᱮᱸ
ᱤᱱᱟᱹ ᱯᱚᱨᱮ ᱟᱫᱚ ᱮᱱᱮᱡ ᱮᱱᱮᱡ ᱛᱮ ᱨᱩᱣᱟᱹᱲ ᱨᱩᱣᱟᱹᱲ ᱛᱮ ᱟᱫᱚ ᱵᱚᱞᱮ ᱠᱩᱞᱦᱤ ᱢᱩᱪᱟᱹᱫ ᱞᱮ ᱛᱤᱭᱟᱜ ᱠᱮᱫᱜᱮ ᱟᱫᱚ ᱚᱸᱰᱮ ᱠᱷᱚᱡ ᱚᱲᱟᱜ ᱫᱩᱣᱟᱹᱨ ᱫᱩᱣᱟᱹᱨ ᱢᱟᱱᱮ ᱱᱟᱭᱠᱮ ᱟᱨ ᱱᱟᱭᱠᱮ ᱯᱟᱥᱮ ᱨᱮ ᱟᱨ ᱢᱤᱫ ᱦᱚᱲᱮ ᱛᱟᱦᱮᱱᱟ ᱩᱱᱠᱤᱱᱮ ᱠᱟᱴᱟ ᱟᱹᱨᱩᱵ ᱠᱤᱱ ᱦᱩᱭᱩᱜᱼᱟ ᱡᱟᱸᱜᱟ ᱟᱹᱵᱩᱩᱜ ᱡᱟᱸᱜᱟ ᱠᱤᱱ ᱦᱩᱭᱩᱜᱼᱟ ᱟᱫᱚ ᱚᱱᱠᱟ ᱠᱚ ᱟᱵᱩᱜ ᱠᱮᱫ ᱠᱚᱜᱮ ᱡᱟᱸᱜᱟ ᱤᱱᱟᱹ ᱯᱚᱨᱮ ᱟᱨ ᱢᱟᱱᱮ ᱚᱱᱟ ᱦᱟᱴᱟᱜ ᱛᱟᱦᱮᱱ ᱛᱟᱭᱟ ᱦᱟᱴᱟᱜ ᱟᱨ ᱞᱚᱴᱟ ᱚᱱᱟ ᱦᱟᱴᱟᱜ ᱦᱟᱴᱟᱜ ᱨᱮᱱᱟᱜ ᱜᱚᱪᱷᱟᱨᱮ ᱵᱟᱦᱟᱭ ᱮᱢᱟᱫᱮᱜᱮ ᱟᱨ ᱵᱚᱦᱚᱜ ᱨᱮ ᱠᱟᱹᱪ ᱪᱟᱞᱟᱝ ᱫᱟᱜ ᱮ ᱫᱩᱞ ᱟᱫᱮᱜᱮ
ᱦᱮᱸ ᱦᱮᱸ
ᱚᱱᱮ ᱚᱱᱚᱝᱠᱟ ᱠᱟ ᱠᱟᱛᱮᱫ ᱜᱮ ᱥᱟᱱᱟᱢ ᱦᱚᱲᱟᱜ ᱚᱲᱟᱜ ᱨᱮ ᱢᱟᱱᱮ ᱫᱟᱜ ᱮ ᱚᱠᱟ ᱫᱟᱜ ᱛᱮ ᱫᱟᱜ ᱠᱚ ᱟᱹᱨᱩᱵ ᱡᱟᱸᱜᱟ ᱠᱮᱫ ᱠᱚᱣᱟ ᱥᱟᱱᱟᱢ ᱦᱚᱲᱟᱜ ᱚᱲᱟᱜ ᱨᱮ
ᱦᱮᱸ ᱦᱮᱸ
ᱚᱱᱠᱟ ᱠᱟᱛᱮᱫ ᱜᱮ ᱟᱨ ᱟᱫᱚ ᱥᱟᱱᱟᱢ ᱦᱚᱲᱟᱜ ᱚᱱᱠᱟ ᱮᱱᱮᱡ ᱥᱮᱨᱮᱧ ᱥᱮᱨᱮᱧ ᱛᱮᱜᱮ ᱟᱫᱚ ᱱᱟᱭᱠᱮ ᱚᱲᱟᱜ ᱠᱚ ᱵᱚᱞᱚᱭᱮᱱ ᱜᱮ᱾ ᱟᱨ ᱚᱸᱰᱮ ᱠᱚ ᱟᱹᱵᱩᱵ ᱡᱟᱸᱜᱟ ᱵᱟᱲᱟ ᱠᱟᱛᱮᱜ ᱚᱸᱰᱮ ᱠᱚ ᱮᱱᱮᱡ ᱥᱮᱨᱮᱧ ᱵᱟᱲᱟ ᱠᱮᱜ ᱜᱮ᱾ ᱱᱚᱝᱠᱟ ᱠᱟᱛᱮᱜ ᱜᱮ ᱩᱱ ᱦᱤᱞᱳᱜᱼᱟᱜ ᱫᱤᱱ ᱫᱚ ᱯᱚᱞᱚᱢᱮᱱ ᱜᱮ᱾ ᱫᱚ ᱫᱚᱥᱟᱨ ᱫᱤᱱ ᱢᱟᱱᱮ ᱥᱟᱹᱨᱫᱤ ᱦᱤᱞᱳᱜ ᱯᱮ ᱦᱤᱞᱳᱜ ᱫᱚ ᱥᱟᱱᱟᱢ ᱠᱚᱲᱟ ᱜᱤᱫᱽᱨᱟᱹ ᱠᱩᱲᱤ ᱜᱤᱫᱽᱨᱟᱹ ᱱᱚᱝᱠᱟ ᱢᱤᱫ ᱫᱷᱟᱣ ᱛᱮ ᱢᱤᱫ ᱥᱟᱜ ᱯᱟᱦᱴᱟ ᱠᱷᱚᱱ ᱢᱤᱜ ᱚᱲᱟᱜ ᱠᱷᱚᱱ ᱢᱟᱱᱮ ᱞᱮ ᱵᱚᱞᱚ ᱪᱟᱞᱟᱜᱼᱟ, ᱫᱟᱜ ᱫᱩᱞ ᱵᱟᱠᱷᱨᱟ ᱛᱮ᱾ ᱫᱟᱜ ᱩᱱᱩᱜ ᱚᱠᱟ ᱞᱮᱮᱴ ᱫᱩᱞᱟ ᱠᱚᱣᱟ ᱱᱚᱝᱠᱟᱱ ᱦᱤᱞᱤ ᱠᱟᱱ, ᱵᱟᱹᱯᱩ ᱠᱟᱱ, ᱵᱟᱵᱟ ᱜᱚ ᱠᱟᱱ᱾ ᱵᱩᱰᱤᱜᱟᱱ ᱱᱚᱝᱠᱟᱱ ᱡᱟᱦᱟᱸᱛᱤᱱᱟᱹᱜ ᱞᱟᱸᱫᱟ ᱜᱟᱱᱚᱜ ᱦᱚᱲ ᱠᱚ ᱦᱩᱭᱩᱜᱼᱟ᱾ ᱩᱱᱠᱩ ᱫᱟᱜ ᱫᱩᱞ ᱟᱠᱚ ᱦᱩᱭᱩᱜᱼᱟ ᱟᱨ ᱟᱠᱚ ᱦᱚᱸᱠᱚ ᱫᱩᱞ ᱨᱩᱣᱟᱹᱲ ᱟᱞᱮᱭᱟ ᱟᱨ ᱱᱚᱝᱠᱟ ᱞᱟᱴᱷᱟ ᱯᱤᱴᱷᱟᱹ ᱠᱚ ᱱᱟᱥᱮᱭᱟᱜ ᱡᱚᱢ ᱧᱩ ᱵᱟᱲᱟᱭ ᱦᱩᱭᱩᱜᱼᱟ᱾ ᱱᱚᱝᱠᱟ ᱠᱟᱛᱮᱜ ᱢᱟᱱᱮ ᱥᱟᱱᱟᱢ ᱦᱚᱲᱟᱜ ᱚᱲᱟᱜ ᱨᱮ ᱱᱚᱝᱠᱟ ᱱᱚᱝᱠᱟ ᱛᱮᱞᱮ ᱫᱩᱞ ᱯᱩᱨᱟᱹᱣᱟᱜ ᱠᱚᱜᱮ ᱟᱫᱚ ᱮᱱᱮᱡ ᱵᱟᱲᱟᱭ ᱦᱩᱭᱩᱜᱼᱟ, ᱥᱮᱨᱮᱧ ᱵᱟᱲᱟᱭ ᱦᱩᱭᱩᱜᱼᱟ, ᱟᱵᱚ ᱮᱱᱮᱡ ᱥᱮᱨᱮᱧ ᱩᱢ ᱡᱮ ᱢᱟ ᱱᱚᱝᱠᱟ ᱥᱮᱣᱨᱟ ᱨᱮ ᱧᱮᱞᱚᱜ ᱜᱮᱭᱟ ᱱᱚᱣᱟ ᱠᱚ ᱵᱟᱠᱷᱨᱟ ᱛᱮᱵᱚᱱ ᱱᱚᱣᱟ ᱠᱚ ᱤᱭᱟᱹ ᱛᱮᱵᱚᱱ ᱮᱱᱮᱡᱼᱟ ᱡᱮᱢᱚᱱ ᱛᱩᱢᱫᱟᱜ ᱴᱟᱢᱟᱠ ᱴᱮᱭᱚᱝ ᱛᱤᱨᱭᱳ ᱱᱚᱣᱟ ᱠᱚ ᱯᱟᱵ ᱠᱚ ᱢᱮᱱᱟᱜ ᱛᱟᱵᱚᱱᱟ ᱱᱚᱣᱟ ᱠᱚ ᱟᱛᱮᱜ ᱜᱮ ᱮᱱᱮᱡ ᱥᱮᱨᱮᱧ ᱦᱩᱭᱩᱜᱼᱟ᱾ ᱯᱮ ᱦᱤᱞᱳᱜ ᱦᱚᱸ ᱚᱝᱠᱟ ᱠᱟᱛᱮᱜ ᱯᱟᱨᱚᱢ ᱵᱟᱲᱟᱭᱮᱱ ᱜᱮ᱾
ᱦᱮᱸ ᱦᱮᱸ
ᱟ ᱤᱱᱟᱹ ᱯᱚᱨᱮ ᱫᱚ ᱟᱫᱚ ᱚᱱᱮ ᱡᱟᱞᱤ ᱥᱮ ᱜᱟᱫᱚᱭᱮ ᱢᱟᱦᱟ ᱵᱚ ᱢᱮᱛᱟᱜᱼᱟ ᱢᱩᱪᱟᱹᱫ ᱢᱟᱦᱟ᱾ ᱮ ᱦᱤᱞᱳᱜ ᱫᱚ ᱡᱟᱸ ᱩᱰᱟᱹᱝ ᱜᱮ ᱵᱟᱦᱟ ᱯᱚᱨᱚᱵᱽ ᱨᱮᱱᱟᱜ ᱥᱟᱨᱮᱡ ᱟᱠᱟᱱ ᱚᱱᱟ ᱠᱚᱜᱮ ᱡᱚᱢ ᱧᱩᱭ ᱦᱩᱭᱩᱜᱼᱟ᱾ ᱨᱟᱹᱥᱠᱟᱹ ᱵᱟᱲᱟᱭ ᱦᱩᱭᱩᱜᱼᱟ ᱮᱱ ᱦᱤᱞᱳᱜ ᱫᱚ᱾ ᱠᱟ ᱥᱟᱱᱟᱢ ᱨᱟᱹᱥᱠᱟᱹ ᱵᱟᱲᱟ ᱠᱟᱛᱮᱜ ᱱᱚᱝᱠᱟ ᱠᱟᱛᱮᱫ ᱜᱮ ᱛᱟᱵ ᱵᱟᱲᱟᱭᱮᱱ ᱜᱮ ᱩᱱᱟᱹᱜᱴᱟ ᱨᱟᱹᱥᱠᱟᱹ ᱫᱚ ᱵᱟᱝ ᱦᱩᱭᱩᱜ ᱨᱮᱦᱚᱸ ᱟᱞᱮᱥᱮᱜ ᱫᱚ ᱱᱚᱝᱠᱟ ᱠᱟᱛᱮᱜ ᱜᱮ ᱡᱟ ᱩᱰᱟᱹ ᱨᱟᱹᱥᱠᱟᱹ ᱦᱩᱭᱟ ᱱᱚᱝᱠᱟ ᱠᱟᱛᱮᱜ ᱜᱮᱞᱮ ᱯᱚᱞᱟᱢ ᱯᱟᱞᱚᱢ ᱵᱟᱲᱟ ᱠᱮᱜ ᱜᱮ᱾
ᱦᱩᱸᱸ
ᱩᱜᱸ ᱩᱸ
ᱦᱳᱭ ᱟᱹᱰᱤ ᱵᱷᱟᱹᱜᱤ ᱵᱤᱱ ᱞᱟᱹᱭ ᱠᱮᱫᱟ ᱟᱵᱤᱱ ᱥᱮᱜ ᱱᱟᱜᱼᱟ
ᱦᱳᱭ ᱦᱳᱭ ᱛᱚ ᱜᱚᱝ ᱠᱮ ᱟᱯᱮᱥᱮᱜ ᱚᱠᱟᱞᱮᱠᱟ ᱦᱩᱭᱩᱜᱼᱟ? ᱱᱟᱥᱮᱭᱟᱜ ᱵᱮᱱ ᱞᱟᱹᱭ ᱞᱮᱠᱷᱟᱡ ᱟᱨᱚ ᱱᱟᱯᱟᱭ ᱠᱚᱜᱼᱟ᱾
ᱟᱪᱪᱷᱟ ᱴᱷᱤᱠᱜᱮᱭᱟ ᱟᱞᱮᱥᱮᱜ ᱟᱸ ᱟᱞᱮᱥᱮᱫ ᱦᱚᱸ ᱟᱹᱰᱤ ᱱᱟᱯᱟᱭ ᱜᱮ ᱦᱳᱭᱳᱜᱼᱟ ᱛᱟᱦᱟᱞ ᱛᱟᱦᱚᱞᱮ ᱵᱟᱦᱟ ᱵᱚᱸᱜᱟ ᱵᱚ ᱧᱮᱞ ᱞᱮᱠᱷᱟᱱ ᱡᱮ ᱵᱟᱦᱟ ᱵᱚᱸᱜᱟ ᱦᱚᱸ ᱟᱵᱚ ᱥᱟᱶᱛᱟ ᱨᱮᱱᱟᱜ ᱥᱮᱨᱣᱟ ᱨᱮᱱᱟᱜ ᱢᱮᱜ ᱴᱟᱝ ᱯᱚᱨᱚᱵᱽ ᱜᱮ ᱠᱟᱱ ᱛᱟᱵᱚᱱᱟ ᱦᱮᱸ ᱥᱮ᱾
ᱦᱳᱭ ᱦᱳᱭ
ᱟᱡ ᱛᱟᱦᱮᱞᱮ ᱵᱟᱦᱟ ᱯᱚᱨᱚᱵᱽ ᱫᱚ ᱡᱮ ᱢᱟᱨᱟᱝ ᱵᱩᱨᱩ ᱡᱟᱦᱟᱸ ᱫᱷᱟᱹᱨᱛᱤ ᱥᱤᱨᱡᱟᱹᱣ ᱞᱮᱫ ᱫᱟᱨᱮ ᱱᱟᱹᱲᱤ ᱠᱚ ᱦᱮᱸᱥᱮ ᱡᱚ ᱵᱟᱦᱟ ᱠᱚ ᱮᱸ ᱚᱱᱟ ᱠᱚᱦᱚᱸ ᱮᱸ ᱵᱚᱸᱜᱟ ᱦᱟᱜ ᱯᱚᱨᱚᱵᱽ ᱚᱱᱟᱦᱚᱸ ᱢᱤᱜᱴᱟᱝ ᱵᱚᱸᱜᱟ ᱦᱳᱭ ᱛᱟᱵᱚᱱᱟ ᱪᱮᱫᱟᱜ ᱥᱮ ᱟᱵᱚ ᱵᱚ ᱡᱚᱢ ᱧᱩᱭᱫᱟ ᱦᱮᱸᱥᱮ ᱮᱸ ᱡᱟᱦᱟᱸ ᱜᱮᱱ ᱱᱟᱣᱟ ᱥᱟᱠᱟᱢ ᱱᱟᱣᱟ ᱫᱟᱨᱮ ᱥᱟᱜᱮᱱᱚᱜ ᱛᱟᱯᱚᱨᱮ ᱚᱱᱟ ᱡᱚ ᱠᱚ ᱡᱟᱦᱟᱸ ᱧᱟᱢᱚᱜ ᱚᱱᱟ ᱠᱚ ᱵᱟᱵᱚ ᱵᱚᱸᱜᱟ ᱞᱮᱠᱷᱟᱱ ᱟᱵᱚ ᱫᱚ ᱵᱟᱵᱚ ᱡᱚᱢ ᱧᱩ ᱫᱟᱲᱮᱭᱟᱜᱼᱟ ᱱᱚᱣᱟ ᱢᱟᱨᱟᱝ ᱵᱩᱨᱩᱭ ᱞᱟᱹᱭ ᱦᱚᱴᱚ ᱞᱮᱫ ᱠᱚᱱᱟ ᱛᱟᱦᱮᱸᱫ ᱦᱮᱸᱥᱮ ᱚᱱᱟᱛᱮ ᱮᱸ ᱵᱟᱦᱟ ᱯᱚᱨᱚᱵᱽ ᱫᱚᱵᱚᱱ ᱵᱚᱸᱜᱟᱜᱼᱟ ᱵᱟᱦᱟ ᱯᱚᱨᱚᱵᱽ ᱫᱚ ᱦᱩᱭᱩᱜ ᱠᱟᱱᱟᱢ ᱮᱸ ᱢᱟᱛᱠᱚᱢ ᱟᱨ ᱥᱟᱨᱡᱚᱢ ᱵᱟᱦᱟ ᱡᱚᱠᱷᱚᱱ ᱦᱩᱭᱩᱜᱼᱟ ᱢᱟᱛᱠᱚᱢ ᱡᱚ ᱵᱟᱦᱟ ᱦᱮᱸᱥᱮ ᱦᱚᱭ ᱟᱫᱚ ᱟᱞᱮᱥᱮᱫ ᱱᱟᱜ ᱵᱟᱦᱟ ᱫᱚ ᱦᱳᱭᱳᱜᱼᱟ ᱯᱮ ᱫᱤᱱᱜᱮ ᱡᱟᱦᱟᱸ ᱟᱢᱮᱢ ᱞᱟᱹᱭ ᱠᱮᱫ ᱞᱮᱠᱟ᱾ ᱡᱮ ᱩᱢ ᱢᱟᱦᱟ ᱥᱟᱹᱨᱫᱤ ᱢᱟᱦᱟ ᱟᱨ ᱡᱟᱦᱟᱸ ᱫᱚᱵᱚᱱ ᱞᱟᱹᱭᱟ ᱵᱟᱥᱠᱮ ᱢᱟᱦᱟ ᱦᱚᱵᱚ ᱞᱟᱹᱭ ᱜᱮᱭᱟ ᱦᱮᱸ ᱥᱮ
ᱦᱮᱸ ᱦᱮᱸ ᱦᱮᱸ
ᱩᱢᱟᱦᱟ ᱦᱤᱞᱳᱜ ᱫᱚ ᱟᱞᱮ ᱫᱚ ᱱᱟᱦᱟᱜ ᱡᱟ ᱡᱟᱦᱮᱨ ᱨᱮ ᱱᱟᱭᱠᱮ ᱵᱟᱵᱟ ᱠᱚ ᱥᱮᱱ ᱠᱟᱛᱮᱜ ᱦᱮᱸ ᱡᱮ ᱡᱟᱦᱟᱸ ᱨᱮ ᱟᱵᱚ ᱵᱚᱸᱜᱟ ᱵᱩᱨᱩ ᱵᱚ ᱵᱚᱸᱜᱟᱚ ᱡᱟᱦᱮᱨ ᱯᱷᱮᱰ ᱨᱮ ᱚᱱᱟᱨᱮ ᱡᱟᱦᱟᱸ ᱥᱟᱹᱲᱤᱢ ᱵᱚᱱ ᱵᱮᱱᱟᱣ ᱱᱟ ᱦᱮᱸ ᱚᱱᱟ ᱥᱟᱹᱲᱤᱢ ᱫᱟᱞᱚᱵ ᱫᱟᱞᱚᱵ ᱦᱩᱭᱩᱜᱼᱟ ᱟᱫᱚ ᱚᱱᱟ ᱥᱟᱶ ᱥᱟᱹᱲᱤᱢ ᱫᱟᱲᱚᱵ ᱨᱮᱫᱚ ᱡᱟᱹᱥᱛᱤ ᱠᱟᱭ ᱛᱮᱫᱚ ᱚᱸᱰᱮ ᱫᱚ ᱰᱟᱺᱩᱣᱟᱹ ᱠᱚᱲᱟ ᱜᱮᱠᱚ ᱜᱟᱱᱚᱜᱼᱟ ᱡᱮ ᱵᱟᱹᱦᱩᱣᱟᱱ ᱠᱚᱲᱟ ᱠᱚ ᱫᱚ ᱵᱟᱠᱚ ᱜᱟᱱᱚᱜᱼᱟ ᱥᱟᱹᱲᱤᱢ ᱫᱟᱞᱚᱵ ᱫᱚ ᱦᱮᱸ ᱦᱮᱸ ᱚᱱᱟ ᱡᱟᱦᱟᱸ ᱥᱟᱨᱤᱢ ᱫᱟᱲᱚᱵ ᱱᱟ ᱥᱟᱯᱟᱵ ᱠᱚᱸ ᱵᱤᱨ ᱠᱷᱚᱱ ᱠᱚ ᱟᱹᱜᱩ ᱠᱟᱛᱮᱫ ᱢᱟᱜ ᱟᱹᱜᱩ ᱠᱟᱛᱮ ᱱᱟᱭᱠᱮ ᱵᱟᱵᱟ ᱜᱮ ᱦᱮᱸ ᱟᱫᱚ ᱚᱸᱰᱮ ᱫᱟᱞᱚᱵ ᱦᱚᱪᱚ ᱠᱚᱣᱟᱭ ᱦᱮᱸ ᱥᱮ
ᱦᱳᱭ
ᱫᱟᱞᱚᱵ ᱠᱟᱛᱮ ᱡᱷᱚᱛᱚ ᱨᱚᱠᱚᱢ ᱠᱚ ᱜᱮᱡ ᱜᱩᱨᱤᱡ ᱵᱟᱲᱟ ᱠᱟᱛᱮ ᱟᱫᱚ ᱱᱟᱭᱠᱮ ᱵᱟᱵᱟ ᱮᱱ ᱦᱤᱞᱳᱜ ᱫᱚ ᱧᱤᱫᱟᱹ ᱫᱚ ᱚᱲᱟᱜ ᱛᱮ ᱱᱟᱦᱟᱜ ᱦᱤᱡᱩᱜᱼᱟ ᱦᱮᱸ ᱥᱮ ᱟᱫᱚ ᱚᱲᱟᱜ ᱨᱮ ᱟᱡᱟᱜ ᱢᱟᱹᱱ ᱠᱚ ᱥᱟᱯᱟᱵ ᱠᱚ ᱡᱟᱦᱟᱸ ᱵᱚᱸᱜᱟ ᱵᱩᱨᱩ ᱨᱮᱱᱟᱜ ᱥᱟᱯᱟᱵ ᱠᱚ ᱢᱮᱱᱟᱜ ᱛᱟᱭᱟ ᱚᱱᱟ ᱠᱚ ᱡᱚᱛᱚᱱ ᱡᱚᱜᱟᱣ ᱠᱟᱛᱮᱜ ᱢᱟᱱᱮ ᱡᱚᱛᱚᱱ ᱡᱚᱜᱟᱣ ᱠᱟᱛᱮ ᱟᱫᱚ ᱛᱟᱨᱟᱥᱤᱧ ᱵᱟᱲᱟᱭᱟ ᱡᱮᱢᱚᱱ ᱱᱮᱜᱮ ᱱᱤᱛᱚᱜ ᱵᱮᱲᱟ ᱫᱚ ᱱᱟᱦᱟᱜ ᱟᱫᱚ ᱟᱞ ᱥᱮᱫ ᱫᱚ ᱥᱟᱱᱟᱢ ᱦᱚᱲ ᱠᱚ ᱡᱟᱣᱨᱟ ᱠᱟᱛᱮᱜ ᱢᱟᱹᱡᱷᱤ ᱭᱟᱜ ᱢᱟᱱᱮ ᱚᱲᱟᱜ ᱨᱮ ᱱᱟᱭᱠᱮ ᱵᱟᱵᱟ ᱚᱲᱟᱜ ᱨᱮ ᱟᱫᱚ ᱵᱚᱸᱜᱟ ᱠᱚ ᱰᱟᱠᱟᱚᱣ ᱦᱮᱸ ᱥᱮ
ᱦᱩᱸ
ᱵᱚᱸᱜᱟ ᱠᱚ ᱰᱟᱠᱟᱣ ᱠᱚᱣᱟ ᱛᱟᱯᱚᱨᱮ ᱥᱮᱨᱮᱧ ᱟᱠᱚᱣᱟ ᱠᱚ ᱵᱚᱸᱜᱟ ᱠᱚ ᱟᱠᱚᱣᱟ ᱮᱱᱮᱡ ᱟᱠᱚ ᱟᱠᱷᱲᱟ ᱨᱮ ᱛᱟᱯᱚᱨᱮ ᱵᱚᱸᱜᱟ ᱵᱩᱨᱩ ᱠᱚ ᱦᱮᱡ ᱵᱟᱲᱟ ᱠᱟᱛᱮᱜ ᱡᱟᱦᱟᱸ ᱥᱟᱹᱨᱫᱤ ᱢᱟᱦᱟ ᱦᱤᱞᱳᱜ ᱱᱟᱦᱟᱜ ᱵᱚᱸᱜᱟ ᱦᱩᱭᱩᱜ ᱚᱱᱟ ᱵᱚᱸᱜᱟ ᱵᱟᱨᱮ ᱛᱮ ᱵᱚᱸᱜᱟ ᱵᱩᱨᱩ ᱠᱚ ᱠᱩᱞᱤ ᱠᱚᱣᱟ ᱡᱮ ᱱᱚᱜᱚ ᱱᱚᱣᱟ ᱠᱚ ᱥᱟᱯᱟᱵ ᱠᱚ ᱞᱮ ᱟᱹᱜᱩ ᱟᱠᱟᱫ ᱯᱮᱭᱟ ᱱᱤᱭᱟᱹᱛᱮ ᱵᱩᱜᱤ ᱥᱮ ᱵᱟᱝ ᱥᱮ ᱟᱨ ᱦᱚᱸ ᱪᱮᱫ ᱠᱚ ᱯᱮ ᱠᱷᱚᱡᱚᱜ ᱠᱟᱱᱟ ᱚᱱᱟ ᱠᱚ ᱜᱮ ᱱᱟᱦᱟᱜ ᱠᱚ ᱠᱩᱞᱤ ᱠᱚᱣᱟ ᱦᱮᱸ ᱥᱮ ᱛᱟᱯᱚᱨᱮ ᱤᱱᱟᱹ ᱧᱤᱫᱟᱹ ᱜᱮ ᱩᱱᱠᱩ ᱵᱚᱸᱜᱟ ᱜᱮ ᱟᱠᱚ ᱛᱮᱜᱮ ᱠᱚ ᱪᱟᱞᱟᱜᱼᱟ ᱡᱟᱦᱮᱨ ᱜᱟᱲ ᱚᱸᱰᱮ ᱠᱚ ᱧᱮᱞ ᱟᱹᱜᱩᱭᱟ ᱡᱮ ᱪᱮᱫ ᱠᱚ ᱜᱟᱱ ᱠᱟᱱᱟ ᱥᱮ ᱵᱟᱭ ᱜᱟᱱ ᱠᱟᱱᱟ ᱦᱮᱸ ᱥᱮ
ᱦᱳᱭ
ᱦᱳᱭ ᱚᱸᱰᱮ ᱠᱷᱚᱱ ᱦᱮᱡ ᱠᱟᱛᱮ ᱵᱚᱸᱜᱟ ᱵᱩᱨᱩ ᱠᱚ ᱪᱮᱛᱟ ᱵᱟᱲᱟ ᱠᱟᱛᱮᱜ ᱟᱫᱚ ᱡᱮ ᱡᱟᱨ ᱜᱮ ᱱᱚᱝᱠᱟ ᱜᱮ ᱱᱟᱜ ᱚᱲᱟᱜ ᱠᱚᱨᱮ ᱠᱚ ᱡᱟᱹᱯᱤᱫ ᱡᱚᱝᱼᱟ ᱟᱫᱚ ᱤᱱᱟᱹ ᱫᱚᱥᱟᱨ ᱦᱤᱞᱳᱜ ᱫᱚ ᱥᱮᱛᱟᱜ ᱨᱮ ᱱᱟᱭᱠᱮ ᱵᱟᱵᱟ ᱢᱟᱺᱡᱷᱤ ᱦᱟᱲᱟᱢ ᱡᱟᱦᱟᱸᱭ ᱜᱮ ᱟᱛᱩᱨ ᱨᱮᱱ ᱯᱟᱸᱪ ᱦᱚᱲ ᱢᱮᱱᱟᱜ ᱠᱚ ᱩᱱᱠᱩ ᱠᱚ ᱥᱟᱶᱛᱮ ᱟᱹᱛᱩᱳ ᱠᱚᱨᱮᱱ ᱠᱚ ᱡᱟᱦᱮᱨ ᱵᱚᱸᱜᱟ ᱞᱟᱹᱜᱤᱫ ᱛᱮ ᱥᱤᱢ ᱵᱩᱥᱟᱹᱜ ᱠᱚ ᱤᱫᱤ ᱠᱚᱣᱟ ᱛᱟᱯᱚᱨᱮ ᱚᱱᱠᱟᱜ ᱜᱮ ᱡᱟᱦᱟᱸ ᱠᱚ ᱥᱟᱯᱟᱵ ᱠᱚ ᱵᱚᱸᱜᱟ ᱵᱩᱨᱩᱣᱟᱜ ᱥᱟᱯᱟᱵ ᱠᱚ ᱮᱢ ᱠᱟᱜ ᱠᱚ ᱦᱟᱸᱜ ᱦᱮᱸ ᱥᱮ
ᱦᱳᱭ
ᱡᱟᱦᱟᱸ ᱵᱚᱱ ᱚᱱᱮ ᱢᱟᱲᱟᱝ ᱦᱤᱞᱳᱜ ᱡᱟᱦᱟᱸ ᱠᱚ ᱵᱚ ᱫᱮᱠᱷᱟᱣ ᱟᱠᱚ ᱠᱟᱜ ᱠᱚ ᱚᱱᱟ ᱠᱚ ᱤᱫᱤ ᱠᱟᱛᱮ ᱡᱟᱦᱮᱨ ᱜᱟᱲ ᱨᱮ ᱵᱚᱸᱜᱟ ᱪᱟᱞᱟᱜ ᱦᱩᱭᱩᱜᱼᱟ ᱟᱫᱚ ᱵᱚᱸᱜᱟ ᱠᱚᱣᱟᱭ ᱥᱤᱢ ᱠᱚ ᱛᱟᱯᱚᱨᱮ ᱵᱚᱸᱜᱟ ᱵᱩᱨᱩ ᱠᱚ ᱦᱚᱦᱚ ᱡᱟᱣᱨᱟ ᱠᱟᱛᱮᱫ ᱢᱮᱨᱚᱢ ᱠᱚ ᱠᱚ ᱮᱢᱟᱜ ᱠᱚᱣᱟ ᱵᱚᱸᱜᱟ ᱜᱮ ᱟᱠᱚ ᱜᱮ ᱠᱚ ᱦᱮᱸ ᱥᱮ
ᱦᱳᱭ
ᱛᱟᱯᱚᱨᱮ ᱚᱱᱠᱟ ᱜᱮ ᱟᱫᱚ ᱵᱚᱸᱜᱟ ᱠᱚ ᱟᱠᱚᱣᱟᱜ ᱥᱟᱯᱟᱵ ᱠᱚ ᱧᱟᱢ ᱠᱟᱛᱮ ᱟᱨᱚ ᱠᱚ ᱡᱤᱨᱟᱹᱣ ᱨᱩᱣᱟᱹᱲᱚᱜᱼᱟ ᱪᱮᱛᱮ ᱥᱚᱨᱚᱜᱽ ᱯᱩᱨᱤ ᱛᱮᱠᱚ ᱪᱟᱞᱟᱣ ᱨᱩᱣᱟᱹᱲᱚᱜᱼᱟ ᱟᱫᱚ ᱚᱱᱟ ᱡᱟᱦᱟᱸ ᱵᱚᱸᱜᱟ ᱵᱚᱸᱜᱟ ᱵᱟᱲᱟ ᱟᱠᱟᱫ ᱠᱚ ᱩᱱᱠᱩ ᱥᱤᱢ ᱢᱮᱨᱚᱢ ᱠᱚ ᱚᱱᱟ ᱫᱚ ᱡᱚᱛᱚ ᱥᱟᱱᱟᱢ ᱟᱹᱛᱳ ᱦᱚᱲ ᱠᱚᱛᱮ ᱜᱮᱠᱚ ᱞᱮᱴᱚ ᱡᱚᱝ ᱟ ᱯᱤᱴᱷᱟᱹᱭᱟᱠᱚ ᱡᱟᱦᱟᱸᱭ ᱚᱠᱟ ᱞᱮᱠᱟᱭ ᱫᱟᱲᱮᱭᱟᱜ ᱠᱟᱱᱟ ᱪᱚᱸᱫᱟ ᱡᱚᱝ ᱟ ᱦᱮᱸᱥᱮ ᱛᱟᱯᱚᱨᱮ ᱚᱱᱠᱟ ᱥᱤᱸᱜᱟᱹᱲ ᱵᱮᱞᱟ ᱫᱚ ᱦᱟᱜ ᱟᱫᱚ ᱥᱟᱱᱟᱢ ᱠᱚ ᱨᱟᱹᱥᱠᱟᱹ ᱨᱚᱢᱚᱡᱟ ᱡᱟᱦᱮᱨ ᱜᱟᱲ ᱨᱮᱜᱮ ᱛᱩᱢᱫᱟᱜ ᱴᱟᱢᱟᱠ ᱟᱛᱮ ᱛᱟᱯᱚᱨᱮ ᱟᱹᱛᱩ ᱠᱚᱨᱮᱱ ᱡᱟᱦᱟᱸᱭ ᱠᱚ ᱦᱤᱡᱩᱜᱼᱟ
ᱯᱮᱲᱟ ᱦᱚᱲ ᱠᱚ ᱦᱟᱸᱜ ᱡᱟᱦᱟᱸ ᱱᱮᱣᱛᱟ ᱠᱟᱜ ᱠᱚᱫᱚ ᱦᱮᱸ ᱩᱱᱠᱩ ᱠᱚ ᱥᱟᱱᱟᱢ ᱦᱮᱡ ᱠᱟᱼᱼ ᱛᱮ ᱡᱟᱦᱮᱨ ᱜᱟᱲ ᱨᱮᱠᱚ ᱨᱟᱹᱥᱠᱟᱹᱭᱟ ᱮᱱᱮᱡ ᱟᱠᱚ ᱥᱮᱨᱮᱧ ᱟᱠᱚ ᱮᱱ ᱦᱤᱞᱳᱜ ᱫᱚ ᱛᱟᱯᱚᱨᱮ ᱵᱚᱸᱜᱟ ᱠᱚ ᱦᱤᱡᱩᱜ ᱟᱠᱚ ᱥᱮᱨᱮᱧ ᱟᱠᱚ ᱮᱱᱮᱡ ᱟᱠᱚ ᱪᱮᱫᱟᱜ ᱛᱟᱯᱚᱨᱮ ᱡᱷᱚᱛᱚ ᱥᱟᱱᱟᱢ ᱠᱚ ᱜᱮ ᱠᱚ ᱮᱱᱮᱡᱟ ᱛᱟᱯᱚᱨᱮ ᱮᱱᱮᱡ ᱮᱱᱮᱡ ᱛᱮ ᱵᱚᱸᱜᱟ ᱦᱚᱸ ᱮᱱ ᱦᱤᱞᱚᱜ ᱫᱚ ᱱᱟᱭᱠᱮ ᱵᱟᱵᱟ ᱣᱟᱜ ᱚᱲᱟᱜ ᱛᱮᱱᱠᱚ ᱪᱟᱞᱟᱜᱼᱟ ᱦᱮᱸ ᱥᱮ ᱟᱺ.. ᱱᱟᱭᱠ.. ᱠᱮ ᱵᱟ ᱚᱲᱟᱜ ᱛᱮ ᱥᱮᱱ ᱠᱟᱛᱮ ᱛᱟᱯᱚᱨᱮ ᱚᱸᱰᱮ ᱱᱟᱭᱠᱮ ᱮᱨᱟ ᱵᱚᱸᱜᱟ ᱵᱩᱨᱩ ᱟᱛᱟᱝ ᱫᱟᱨᱟᱢ ᱠᱚᱣᱟ ᱛᱟᱯᱚᱨᱮ ᱫᱟᱜ ᱮ ᱫᱩᱞ ᱟᱠᱚᱣᱟ ᱵᱚᱦᱚᱜ ᱨᱮ ᱛᱟᱯᱚᱨᱮ ᱵᱩᱜᱤ ᱵᱟᱹᱲᱤᱡ ᱟᱹᱛᱩ ᱨᱮᱱᱟᱜ ᱠᱚ ᱠᱩᱞᱤ ᱵᱟᱲᱟ ᱠᱟᱛᱮ ᱩᱱᱠᱩ ᱫᱚ ᱪᱮᱛᱟᱣ ᱠᱚᱣᱟ ᱦᱮᱸᱥᱮ ᱟᱨ ᱡᱟᱦᱟᱸ ᱟᱹᱛᱩ ᱨᱮᱱ ᱦᱚᱲ ᱠᱚᱠᱚ ᱛᱟᱦᱮᱸ ᱮᱱ ᱩᱱᱠᱩ ᱠᱚᱫᱚ ᱮᱱᱮᱡ ᱟᱠᱚ ᱥᱮᱨᱮᱧ ᱟᱠᱚ ᱢᱤᱫ ᱥᱤᱧ ᱢᱤᱫ ᱧᱤᱫᱟᱹ ᱠᱚ ᱮᱱᱮᱡ ᱥᱮᱨᱮᱧ ᱡᱚᱝ ᱟ ᱦᱮᱸ ᱥᱮ ᱮᱱ ᱦᱤᱞᱳᱜ ᱫᱚ ᱨᱟᱹᱥᱠᱟᱹ ᱨᱮ ᱾ ᱟᱨ ᱫᱚᱥᱟᱨ ᱦᱤᱞᱳᱜ ᱫᱚ ᱡᱟᱦᱟᱸ ᱥᱟᱨᱮᱡ ᱮᱱ ᱦᱟᱜ ᱩᱢ ᱢᱟᱦᱟ ᱥᱮ ᱵᱟᱥᱠᱮ ᱢᱟᱦᱟ ᱾ ᱮᱱ ᱦᱤᱞᱳᱜ ᱫᱚ ᱥᱟᱹᱜᱟᱹᱭ ᱜᱟᱱᱚᱜ ᱟᱱ ᱦᱚᱲ ᱠᱚ ᱵᱟᱦᱟ ᱫᱟᱜ ᱠᱚᱠᱚ ᱫᱩᱞ ᱡᱚᱝ ᱟ ᱟᱫᱚ ᱨᱟᱹᱥᱠᱟᱹ ᱡᱟᱞᱟᱛᱮ ᱡᱟᱦᱟᱸ ᱫᱚ ᱥᱟᱹᱨᱫᱤ ᱢᱟᱦᱟ ᱦᱤᱞᱳᱜ ᱠᱚ ᱮᱱᱮᱡ ᱞᱟᱸᱜᱟ ᱟᱠᱟᱱ
ᱦᱳᱭ
ᱦᱮᱸᱥᱮ ᱦᱮᱸ ᱮᱱᱮᱡ ᱞᱟᱸᱜᱟ ᱟᱠᱟᱱ ᱠᱚ ᱚᱱᱟ ᱠᱷᱟᱹᱛᱤᱨ ᱠᱚ ᱫᱩᱞ ᱯᱷᱟᱨᱪᱟ ᱡᱚᱝᱼᱟ ᱫᱟᱜ ᱠᱚᱫᱚ ᱵᱚᱦᱚᱜ ᱠᱚᱨᱮ ᱡᱟᱦᱟᱸ ᱥᱮ ᱡᱟᱦᱟᱱᱟᱜ ᱥᱟᱹᱜᱟᱹᱭ ᱦᱚᱲ ᱠᱚ ᱦᱮᱸᱥᱮ
ᱦᱳᱭ
ᱦᱮ ᱛᱟᱯᱚᱨᱮ ᱚᱱᱠᱟ ᱛᱮᱜᱮ ᱟᱫᱚ ᱟᱵᱚᱣᱟᱜ ᱵᱟᱦᱟ ᱯᱚᱨᱚᱵᱽ ᱫᱚ ᱱᱟᱦᱟᱜ ᱯᱟᱨᱚᱢᱚᱜᱼᱟ ᱾ ᱦᱚ ᱟᱞᱮ ᱥᱮᱫ ᱫᱚ ᱱᱟᱜ ᱚᱱᱠᱟ ᱠᱚ ᱯᱚᱨᱚᱵᱚᱜᱼᱟ ᱦᱮᱸᱛᱚ ᱟᱹᱰᱤ ᱨᱟᱹᱥᱼ ᱼᱠᱟᱹ ᱜᱮ ᱟᱹᱰᱤ ᱢᱚᱸᱡᱽ ᱜᱮ ᱦᱩᱭᱩᱜᱼᱟ ᱦᱮᱸ ᱦᱳᱭ ᱦᱳᱭ
ᱟᱹᱰᱤ ᱱᱟᱯᱟᱭ ᱥᱟᱺᱦᱤᱡ ᱵᱮᱱ ᱞᱟᱹᱭ ᱠᱮᱫᱼᱟ ᱟᱹᱰᱤᱻ ᱱᱚᱝᱠᱟ ᱜᱮ ᱡᱟᱛᱮ ᱥᱟᱱᱟᱢ ᱴᱚᱞᱟ ᱨᱮ ᱦᱩᱭᱩᱜ ᱢᱟ ᱱᱚᱣᱟ ᱠᱚᱜᱮ ᱟᱸᱥ ᱠᱚᱫᱚ ᱛᱟᱦᱮᱱᱟ ᱟᱵᱚ ᱡᱮᱦᱮᱛᱩ ᱟᱵᱚ ᱥᱟᱶᱛᱟ ᱥᱮᱨᱣᱟ ᱨᱮᱱᱟᱜ ᱠᱟᱱᱟ ᱥᱮ ᱱᱚᱣᱟ ᱠᱚᱫᱚ ᱾ ᱠᱚᱢ ᱠᱟᱛᱮᱫ ᱫᱚ ᱵᱟᱵᱚᱱ ᱛᱟᱦᱮᱸ ᱜᱮ ᱵᱟᱝ ᱜᱟᱱᱚᱜᱼᱟ ᱥᱮᱨᱣᱟ ᱨᱮᱱᱟᱜ ᱡᱩᱫᱤ ᱱᱚᱣᱟ ᱠᱚ ᱵᱟᱝᱵᱚᱱ ᱠᱚᱨᱟᱣᱟ ᱟᱵᱚᱣᱟᱜ ᱪᱤᱱᱦᱟᱹᱯ ᱜᱮᱛᱚ ᱵᱚᱱ ᱟᱫᱼᱫᱟ ᱡᱮ ᱟᱵᱚ ᱥᱟᱱᱛᱟᱲ ᱠᱟᱱᱟ ᱵᱚᱱ ᱥᱮ ᱪᱮᱫ ᱦᱩᱸ
ᱟᱫᱚ ᱱᱚᱣᱟ ᱵᱟᱦᱟ ᱵᱚᱸᱜᱟ ᱵᱟᱨᱮ ᱛᱮᱫᱚ ᱱᱚᱝᱠᱟᱜᱮ ᱟᱵᱚᱣᱟᱜ ᱱᱚᱣᱟ ᱫᱚ ᱡᱟᱭᱡᱩᱜᱽ ᱡᱤᱭᱟᱹᱲ ᱜᱮᱵᱚᱱ ᱫᱚᱦᱚ ᱤᱫᱤ ᱢᱟ ᱦᱮᱸ ᱥᱮ ᱟᱵᱚᱣᱟᱜ ᱥᱮᱨᱣᱟ ᱨᱮ ᱡᱟᱛᱮ ᱦᱟᱯᱮᱱ ᱫᱤᱱ ᱠᱚ ᱟᱞᱚ ᱟᱫᱚᱜ ᱛᱟᱵᱚᱱ ᱢᱟ ᱡᱟᱦᱟᱸ ᱟᱵᱚᱣᱟᱜ ᱱᱚᱣᱟ ᱥᱮᱨᱣᱟ ᱠᱟᱱᱟ ᱵᱟᱦᱟ ᱵᱚᱸᱜᱟ ᱦᱩᱭᱩᱜ ᱡᱟᱦᱟᱸ ᱜᱮ ᱢᱮᱱᱟᱜ ᱛᱟᱵᱚᱱ ᱟᱵᱚᱣᱟᱜ ᱥᱮᱨᱣᱟ ᱨᱮ ᱵᱚᱸᱜᱟ ᱵᱩᱨᱩᱜ ᱨᱮᱱᱟᱜ ᱦᱮᱸ ᱥᱮ ᱚᱱᱟ ᱠᱚᱫᱚ ᱟᱞᱚ ᱵᱚᱱ ᱦᱤᱲᱤᱧ ᱢᱟ ᱚᱱᱟᱜᱮ
ᱚᱠᱛᱚ ᱦᱚᱸ ᱟᱭᱢᱟ ᱯᱚᱞᱚᱢ ᱜᱚᱫ ᱮᱱᱟ ᱜᱚᱝᱠᱮ ᱾
ᱦᱮᱸ ᱛᱟᱦᱞᱮ ᱤᱱᱠᱟᱹᱜᱮ ᱛᱮᱦᱮᱧ ᱫᱚ ᱞᱟᱝ ᱜᱟᱯᱟᱞᱢᱟᱨᱟᱜᱼᱟ ᱟᱨᱦᱚᱸ ᱟᱨ ᱢᱤᱫ ᱫᱤᱱ ᱚᱠᱛᱚ ᱠᱚ ᱞᱟᱝ ᱧᱟᱢ ᱵᱟᱲᱟ ᱞᱮᱠᱷᱟᱱ ᱞᱟᱝ ᱜᱟᱞᱢᱟᱨᱟᱜ ᱜᱮᱭᱟ ᱦᱟᱜ
ᱦᱳᱭ